ᱜᱚᱝᱠᱮ ᱡᱚᱦᱟᱨ
ᱦᱮᱸᱦᱮ ᱠᱩᱜᱮ
ᱨᱚᱲ ᱡᱚᱢᱚᱜ ᱠᱟᱱᱟ
ᱦᱮᱸ ᱠᱟᱹᱴᱤᱡ ᱜᱟᱱ ᱜᱮᱫ ᱜᱮᱫ ᱟᱸᱡᱚᱢᱚᱜ ᱠᱟᱱ ᱛᱟᱵᱮᱱᱟ ᱟ ᱱᱮᱴᱣᱟᱨ ᱫᱚ ᱱᱤᱛᱚᱜ ᱦᱮᱸ ᱱᱤᱛ ᱫᱚ ᱟᱸᱡᱚᱢᱚᱜ ᱠᱟᱱᱟ
ᱟᱪᱷᱟ ᱪᱷᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ?
ᱦᱮᱸ ᱱᱤᱛ ᱫᱚ ᱱᱚᱜᱼᱚᱭ ᱫᱩᱲᱩᱵ ᱵᱟᱲᱟ ᱦᱩᱭ ᱠᱟᱱᱟ ᱱᱤᱛ ᱫᱚ ᱦᱚᱸᱜᱼᱚᱭ ᱛᱚ ᱟᱵᱚ ᱟᱫᱚ ᱦᱩᱲᱩ ᱨᱚᱦᱚᱭ ᱫᱤᱱ ᱟᱫᱚ ᱡᱟᱸᱠ ᱵᱟᱹᱭᱦᱟᱹᱲ ᱠᱚᱨᱮ ᱫᱟᱜ ᱵᱟᱲᱟ ᱟᱠᱟᱱ ᱫᱚ ᱟᱫᱚ ᱨᱚᱦ ᱵᱟᱲᱟ ᱠᱟᱛᱮᱧ ᱦᱩᱭᱱᱟ ᱠᱟᱹᱴᱤᱡ ᱫᱚ ᱠᱟᱹᱢᱤ ᱵᱟᱲᱟ ᱞᱟᱸᱜᱟ ᱦᱚᱲᱢᱚ ᱠᱟᱹᱴᱤᱡ ᱫᱩᱲᱩᱵ ᱦᱩᱭ ᱟᱠᱟᱱᱟ ᱦᱮᱸ ᱟᱫᱚ ᱠᱟᱹᱴᱤᱡ ᱮᱢ ᱫᱩᱲᱩᱵ
ᱮᱠᱟᱞ ᱮᱠᱟᱞ ᱟᱫᱚ ᱚᱱᱠᱮ ᱥᱟᱹᱨᱤ ᱠᱟᱛᱷᱟ ᱱᱚᱶᱟ ᱫᱚ ᱠᱟᱛᱷᱟ ᱠᱟᱱ ᱜᱮᱭᱟ ᱡᱟᱦᱟᱸ ᱞᱮᱠᱟ ᱟ ᱦᱩᱲᱩ ᱦᱚᱜᱚᱭ ᱟᱯᱮ ᱚᱱᱛᱮ ᱫᱚ ᱡᱟᱦᱟᱸ ᱞᱮᱠᱟ ᱫᱟᱜ ᱞᱟᱜᱟᱣ ᱟᱠᱛᱮ ᱛᱟᱹᱭ ᱨᱮ ᱱᱚᱜ ᱚᱭ ᱨᱚᱦᱚᱭ ᱡᱚᱝ ᱠᱟᱱᱟ ᱯᱮ ᱦᱮᱸ ᱵᱟᱝ᱾ ᱟᱫᱚ ᱛᱞ ᱛᱫᱠ ᱛᱦᱩ ᱮᱠᱚᱱᱚ ᱟ ᱞᱟᱜᱟ ᱼᱟ ᱟᱰᱤᱜᱮ ᱫᱩᱠ ᱟᱴᱠᱟᱨᱚᱜ ᱠᱟᱱᱟ ᱟᱥᱟ
ᱦᱳᱭ ᱦᱳᱭ ᱚᱱᱛᱮ ᱫᱚ ᱛᱟᱦᱚᱞᱮ ᱟᱹᱣᱨᱤ ᱯᱮ ᱮᱦᱚᱵᱟ
ᱵᱟᱝ ᱜᱚᱝᱠᱮ ᱫᱟᱜ ᱜᱮ ᱵᱟᱭ ᱞᱟᱜᱟᱣ ᱠᱟᱱᱟ ᱱᱚᱜᱼᱚᱭ ᱱᱤᱭᱟᱹ ᱜᱷᱟᱹᱲᱤᱡ ᱦᱚᱸ ᱟᱨ ᱚᱱᱮ ᱚᱱᱟ ᱡᱷᱤᱯᱤᱨ ᱡᱤᱯᱤᱨ ᱫᱟᱜ ᱛᱮᱠᱮ ᱦᱩᱲᱩ ᱨᱚᱦᱚᱭ ᱜᱟᱱᱚᱜᱼᱟ
ᱵᱟᱝ ᱵᱟᱝ ᱫᱟᱜ ᱫᱚ ᱠᱟᱹᱴᱤᱡ ᱜᱟᱱ ᱨᱟᱡᱮ ᱵᱟᱭ ᱧᱩᱨ ᱞᱮᱱᱠᱷᱟᱱ
ᱦᱚᱭ ᱠᱟᱹᱴᱤᱡ ᱡᱚᱷᱢ ᱡᱷᱚᱢᱮ ᱫᱟᱜᱟᱭ ᱛᱚᱵᱱᱟ ᱥᱮ
ᱦᱮᱸ ᱛᱚ ᱵᱟᱠᱟᱱᱡ ᱫᱚ ᱠᱟᱹᱴᱤᱡ ᱠᱷᱮᱛ ᱵᱟᱹᱫᱽ ᱯᱮᱨᱮᱡᱚᱜ ᱢᱟ ᱜᱟᱹᱰᱤ ᱠᱚ ᱯᱮᱨᱮᱡᱚᱜ ᱢᱟ ᱛᱚᱵᱮ ᱡᱟᱹᱱᱤᱡ ᱜᱮ ᱡᱟᱨᱠᱟᱜᱼᱟ ᱤᱱᱟᱹ ᱛᱟᱭᱚᱢ ᱢᱟᱱᱮ ᱞᱚᱥᱚᱫ ᱠᱚ ᱜᱟᱱᱚᱜᱼᱟ
ᱦᱚᱭ ᱟᱫᱚ ᱦᱚᱜ ᱱᱚᱝᱠᱟ ᱡᱩᱫᱤ ᱵᱟᱭ ᱫᱟᱜᱼᱟ ᱪᱤᱠᱟ ᱫᱟᱲᱮᱭᱟᱜᱼᱟ ᱵᱟᱝ ᱟᱪᱷᱟ ᱜᱚᱝᱠᱮ ᱛᱟᱦᱚᱞᱮ ᱱᱚᱜᱚᱭ ᱡᱮᱢᱚᱱ ᱞᱟᱹᱭ ᱠᱮᱫ ᱟᱢ ᱡᱮ ᱞᱟᱸᱜᱟ ᱵᱩᱡᱷᱟᱹᱜ ᱠᱟᱱᱟ ᱛᱟᱦᱚᱞᱮ ᱠᱟᱹᱴᱤᱡ ᱫᱩᱲᱩᱵ ᱡᱤᱨᱟᱹ ᱦᱩᱭ ᱠᱟᱱᱟ ᱟᱫᱚ ᱟᱵᱚ ᱥᱮᱫᱟᱭ ᱨᱮ ᱪᱮᱛᱟ ᱱᱚᱝᱠᱟ ᱟᱸᱡᱚᱢ ᱦᱩᱭ ᱠᱟᱱᱟ ᱦᱮᱸᱥᱮ ᱚᱱᱟ ᱱᱚᱝᱠᱟ ᱠᱚ ᱵᱟᱹᱫᱽ ᱵᱹᱟᱭᱦᱟᱲ ᱠᱷᱚᱱᱟᱜ ᱠᱚ ᱠᱟᱹᱢᱤ ᱟᱹᱜᱩ ᱠᱮᱭᱟ ᱟᱨ ᱠᱩᱞᱤ ᱟᱵᱚᱣᱟᱜ ᱟ ᱚᱱᱠᱟ ᱠᱩᱞᱦᱤᱨᱮ ᱥᱮ ᱠᱩᱞᱦᱤ ᱛᱟᱞᱟ ᱨᱮᱠᱚ ᱟᱠᱷᱲᱟ ᱢᱤᱫ ᱴᱮᱱ ᱛᱟᱦᱞᱮᱱᱟ ᱚᱸᱰᱮ ᱠᱚ ᱮᱱᱮᱡ ᱥᱮᱨᱮᱧ ᱡᱚᱝ ᱠᱟᱱ ᱛᱟᱦᱮᱱᱟ ᱦᱮᱸ ᱵᱟᱝ ᱯᱟᱹᱦᱤᱞ ᱫᱚ ᱦᱮᱸ ᱵᱟᱝ ᱟᱫᱚ ᱠᱷᱚᱱᱟᱜ ᱜᱮ ᱠᱤᱱᱛᱩ ᱢᱤᱫᱴᱟᱝ ᱡᱟᱦᱟᱸ ᱠᱟᱛᱷᱟ ᱫᱚ ᱦᱮᱡ ᱟᱠᱟᱱᱟ ᱞᱟᱜᱽᱲᱮ ᱞᱟᱜᱲᱮ ᱠᱟᱛᱷᱟ ᱟᱱᱡᱚᱢ ᱠᱟ ᱟᱢ ᱥᱮ ᱜᱚᱢᱠᱮ?
ᱟᱸᱡᱚᱢ ᱠᱟᱹᱫᱟᱹᱧ ᱟᱸᱡᱚᱢ
ᱦᱳᱭ ᱦᱳᱭ ᱛᱟᱦᱚᱞᱮ ᱚᱱᱟ ᱠᱟᱛᱷᱟ ᱫᱚ ᱠᱤᱱᱛᱩ ᱴᱷᱤᱠ ᱚᱱᱰᱮ ᱠᱷᱚᱱᱟᱜ ᱜᱮ ᱦᱮᱡ ᱟᱠᱟᱱᱟ ᱪᱮᱫ ᱞᱮᱠᱟ ᱞᱟᱸᱜᱟ ᱮᱲᱮ ᱢᱟᱱᱮ ᱚᱱᱮ ᱡᱟᱦᱟᱸ ᱩᱱᱟᱹᱜ ᱠᱟᱹᱢᱤ ᱠᱟᱹᱥᱱᱤᱭᱠᱟ ᱡᱟᱛᱮ ᱟᱨᱦᱚᱸ ᱜᱟᱯᱟ ᱠᱚ ᱠᱟᱹᱢᱤ ᱫᱷᱟᱲᱮᱭᱟᱜ ᱚᱱᱟ ᱚᱱᱟ ᱞᱮᱠᱟᱛᱮ ᱚᱱᱰᱮ ᱠᱚ ᱮᱱᱮᱡ ᱥᱮᱨᱮᱧ ᱡᱚᱝ ᱠᱟᱱ ᱛᱟᱦᱮᱸ ᱠᱟᱱᱟ ᱦᱮᱸᱥᱮ ᱴᱟᱢᱟᱠ ᱛᱩᱢᱫᱟᱜ ᱟᱛᱮ ᱥᱮ ᱫᱷᱚᱨᱚᱢ ᱟᱠᱷᱲᱟ ᱡᱟᱦᱟᱸ ᱠᱚ ᱢᱮᱛᱟᱜ ᱠᱟᱱᱟ ᱦᱮᱸ ᱵᱟᱝ
ᱦᱮᱸ ᱦᱮᱸ ᱦᱮᱸ
ᱦᱳᱭ ᱟᱫᱚ ᱱᱟᱦᱟᱜ ᱫᱤᱱ ᱫᱚ ᱚᱱᱟ ᱫᱷᱚᱨᱚᱢ ᱟᱠᱷᱲᱟᱴᱟᱜ ᱫᱚᱠᱚ ᱱᱤᱥᱩᱱᱠᱟᱜ-ᱟ ᱦᱮᱸ ᱥᱮ ᱟᱫᱚ ᱮᱱᱛᱮ ᱟᱯᱟᱱ ᱟᱯᱚᱱ ᱚᱲᱟᱜ ᱨᱮ ᱱᱚᱜᱚᱭ ᱡᱮᱢᱚᱱ ᱟᱢᱮᱢ ᱞᱟᱹᱭ ᱠᱮᱫᱼᱟ ᱡᱮ ᱠᱟᱹᱢᱤ ᱞᱟᱸᱜᱟ ᱦᱚᱲ ᱟᱫᱚ ᱱᱤᱭᱟᱹ ᱜᱷᱟᱹᱲᱤ ᱫᱚ ᱚᱲᱟᱜ ᱨᱮᱜᱮ ᱫᱩᱲᱩᱵ ᱦᱩᱭ ᱠᱟᱱᱟ ᱟᱫᱚ ᱮᱱᱛᱮ ᱩᱱ ᱚᱠᱛᱚ ᱫᱚ ᱠᱤᱱᱛᱩ ᱚᱱᱠᱟ ᱫᱷᱚᱨᱚᱢ ᱟᱠᱷᱲᱟ ᱨᱮᱠᱚ ᱮᱱᱮᱡ ᱥᱮᱨᱮᱧ ᱡᱚᱝ ᱠᱟᱱ ᱛᱟᱦᱮᱸᱫ ᱥᱮ ᱵᱟᱝ ᱜᱚᱝᱠᱮ
ᱮᱠᱫᱚᱢ ᱮᱠᱫᱚᱢ ᱚᱱᱟᱜᱮ ᱠᱤᱱᱛᱩ ᱚᱱᱟ ᱦᱚᱸ ᱵᱷᱟᱜᱤ ᱢᱤᱫᱴᱤᱡ ᱤᱭᱟᱹ ᱛᱟᱦᱮᱸᱞᱮᱱ ᱛᱟᱵᱚᱱᱟ ᱥᱮᱫᱟᱭᱟᱜ ᱚᱱᱟ ᱫᱚ ᱠᱟᱹᱢᱤ ᱜᱮᱭᱟ ᱱᱤᱛᱚᱜ ᱚᱱᱟ ᱡᱮ ᱮᱱᱮᱡ ᱛᱟᱞᱟᱛᱮ ᱢᱤᱫᱴᱮᱱ ᱞᱟᱸᱜᱟ ᱪᱟᱵᱟᱚᱜᱼᱟ ᱚᱱᱟ ᱫᱚ ᱢᱤᱫᱴᱤᱡ ᱵᱷᱟᱜᱤ ᱜᱮᱠᱚ ᱤᱭᱟᱹ ᱞᱮᱜᱼᱟ ᱥᱮᱫᱟᱭᱟᱜ ᱦᱤᱥᱟᱹᱵ ᱛᱮᱢᱟ ᱵᱟᱵᱚ ᱫᱚᱦᱚ ᱤᱫᱤ ᱛᱟᱦᱮᱸ ᱞᱮᱱᱟ ᱱᱤᱭᱟᱹ ᱦᱮᱸ ᱥᱮ ᱵᱟᱝ ᱫᱚᱦᱚ ᱫᱟᱲᱮᱜ ᱞᱮᱠᱷᱟᱡ ᱵᱷᱟᱞᱤ ᱠᱚᱜ ᱜᱮᱭᱟ ᱦᱟᱯᱮᱱ ᱫᱤᱱ ᱟᱵᱚ ᱦᱚᱸ ᱱᱚᱝᱠᱟ ᱜᱮᱵᱚᱱ ᱦᱳᱭᱛᱚᱵᱚᱱ ᱞᱟᱸᱜᱟ ᱦᱚᱲᱢᱚ ᱠᱚ ᱟᱨ ᱪᱮᱫ ᱜᱟᱯᱟ ᱠᱟᱹᱢᱤ ᱞᱟᱹᱜᱤᱫ ᱦᱚᱭᱛᱳ ᱮᱱᱮᱡ ᱥᱮᱨᱮᱧ ᱛᱟᱞᱟᱛᱮ ᱦᱚᱲᱢᱚ ᱡᱮ ᱢᱤᱫᱴᱤ ᱯᱷᱟᱨᱱᱟ ᱠᱚᱜ ᱠᱮᱭᱟ ᱦᱮᱸ ᱪᱮᱫ
ᱮᱠᱟᱞ ᱮᱠᱟᱞ ᱮᱠᱟᱞ ᱮᱠᱟᱞ ᱛᱚ ᱱᱟᱦᱟᱜ ᱫᱤᱱ ᱜᱮ ᱦᱩᱭᱩᱜ ᱠᱟᱱᱟ ᱟᱫᱚ ᱟᱵᱚ ᱦᱚᱲ ᱦᱚᱲ ᱜᱮᱵᱚᱱ ᱦᱤᱸᱥᱟᱹ ᱦ ᱥᱩᱭᱟᱜ ᱠᱟᱱᱟ ᱛᱟᱯᱚᱨᱮ ᱮᱱᱛᱮ ᱵᱟᱢ ᱟᱸᱡᱚᱢ ᱠᱟᱜ ᱞᱮᱹᱭ ᱟᱭ ᱦᱮᱸ ᱤᱭᱟᱹ ᱦᱚᱛᱚ ᱱᱤᱡᱮ ᱜᱮ ᱦᱚᱲ ᱵᱟᱭᱪᱟᱣ ᱠᱟᱱᱟ ᱟᱨ ᱢᱤᱫ ᱦᱚᱲ ᱮ ᱪᱟᱣ ᱠᱟᱱᱟ ᱮᱱᱮᱡ ᱨᱩᱸ ᱛᱟᱦᱚᱞᱮ ᱚᱸᱰᱮ ᱟᱨᱦᱚᱸ ᱠᱷᱟᱹᱯᱟᱹᱨᱤᱭᱟᱹ ᱟᱹᱜᱩ ᱪᱟᱞᱟᱜᱮ ᱡᱚᱲᱟᱣᱱᱟ ᱪᱮᱫ ᱪᱤᱠᱟᱭᱮᱱᱟ ᱟᱫᱚ? ᱤᱧ ᱵᱟᱹᱧ ᱪᱟᱞᱟᱣ ᱠᱟᱱᱟ ᱟᱢ ᱚᱸᱰᱮᱢ ᱪᱟᱣ ᱠᱟᱱᱛᱮ ᱦᱚᱲᱮᱢ ᱨᱩᱣᱟᱠᱚ ᱠᱟᱱᱟ ᱚᱱᱠᱟ ᱢᱤᱫᱴᱟᱝ ᱮᱯᱮᱨ ᱦᱮᱸᱰᱮᱡ ᱪᱟᱞᱟᱜ ᱠᱟᱱᱟ ᱛᱤᱨᱤ ᱯᱟᱨᱩᱥ ᱟᱹᱠᱤᱱ ᱢᱩᱫᱽ ᱨᱮᱜᱮ ᱠᱤᱱᱛᱩ ᱟᱛᱩ ᱨᱮᱫᱚ ᱦᱩᱭᱩᱜ ᱠᱟᱱᱟ ᱦᱮᱸ ᱵᱟᱝ ᱜᱚᱝᱠᱮ
ᱮᱠᱫᱚᱢ ᱚᱱᱟ ᱫᱚ ᱦᱩᱭᱩᱜ ᱠᱟᱱ ᱛᱟᱵᱚᱱ ᱜᱮᱭᱟ ᱠᱤᱱᱛᱩ ᱚᱱᱟ ᱪᱤᱠᱟᱹ ᱛᱮᱵᱚᱱ ᱪᱟᱵᱟᱭᱟ ᱟᱵᱚ ᱫᱚ ᱱᱤᱛᱚᱜ ᱫᱚ ᱚᱱᱮ ᱱᱟᱦᱟᱜ ᱠᱮᱞᱮᱱᱰᱟᱨ ᱟᱨ ᱦᱤᱥᱟᱹᱥᱩᱭᱟᱹ ᱫᱚ ᱰᱷᱮᱨ ᱪᱟᱞᱟᱜ ᱠᱟᱱᱟ ᱟᱫᱚ ᱚᱱᱟ ᱠᱚᱫᱚ ᱟᱵᱚ ᱥᱟᱦᱟᱜ ᱟᱹᱛ ᱠᱟᱱᱟ ᱚᱱᱟ ᱠᱚ ᱠᱷᱚᱱ ᱫᱚ ᱚᱱᱟ ᱠᱚᱫᱚ ᱦᱮᱸ ᱠᱟᱹᱴᱤᱡ ᱵᱟᱭ ᱡᱩᱛᱩᱜ ᱠᱟᱱᱟ ᱚᱱᱟᱛᱮ ᱠᱤᱱᱛᱩ ᱟᱵᱚ ᱪᱮᱫ ᱞᱮᱠᱟ ᱠᱟᱛᱮᱜ ᱚᱱᱟᱠᱚ ᱡᱩᱛᱩᱜ ᱛᱟᱵᱚᱱᱟ ᱚᱱᱠᱟ ᱢᱤᱫᱴᱤᱡ ᱦᱟᱯᱮᱱ ᱫᱤᱱᱨᱮ ᱵᱷᱟᱹᱞᱤ ᱥᱚᱢᱟᱡᱽ ᱥᱮ ᱵᱷᱟᱹᱞᱤ
ᱤᱭᱟᱹ ᱵᱚᱱ ᱫᱚᱦᱚ ᱫᱟᱲᱮᱭᱟᱜ ᱠᱷᱟᱱ ᱵᱷᱟᱹᱞᱤᱜᱼᱟ ᱟᱨ ᱟᱹᱞᱤᱧ ᱫᱚ ᱚᱱᱟ ᱜᱮᱞᱤᱧ ᱢᱮᱱᱟ ᱱᱚᱶᱟ ᱫᱚ ᱠᱟᱹᱴᱤᱡ ᱵᱟᱹᱲᱛᱤ ᱠᱟᱱ ᱜᱮᱭᱟ ᱫᱤᱭᱮ
ᱮᱠᱟᱞ ᱮᱠᱟᱞ ᱦᱮᱸ ᱦᱤᱥᱟᱹ ᱥᱤᱭᱟᱹ ᱫᱚ ᱟᱵᱚ ᱥᱟᱹᱨᱤᱜᱮ ᱢᱟᱱᱮ ᱥᱟᱱᱛᱟᱲ ᱵᱷᱤᱛᱤᱨ ᱨᱮᱫᱚ ᱟᱹᱰᱤ ᱡᱳᱨ ᱜᱮ ᱢᱮᱱᱟᱜᱼᱟ ᱪᱮᱫᱟᱜ ᱤᱧ ᱞᱟᱹᱭ-ᱟ? ᱢᱟᱱᱮ ᱦᱚᱭᱛᱚ ᱟᱢ ᱧᱮᱞ ᱢᱮ ᱟᱢ ᱠᱤᱪᱷᱩ ᱦᱚᱭᱛᱚ ᱵᱷᱟᱜᱮ ᱠᱟᱹᱢᱤ ᱛᱟᱵᱚᱱ ᱢᱮ ᱵᱷᱟᱜᱮ ᱠᱟᱹᱢᱤ ᱞᱮᱠᱷᱟᱱ ᱦᱚᱲ ᱟᱢ ᱵᱟᱝ ᱟᱢ ᱛᱟᱱ ᱨᱮ ᱡᱟᱦᱟᱱᱟᱜ ᱵᱟᱹᱲᱤᱡ ᱢᱤᱫ ᱴᱮᱱ ᱠᱚ ᱨᱚᱲᱮᱫ ᱜᱤᱭᱟᱹ ᱟᱢ ᱪᱮᱠᱟ ᱞᱮᱠᱟᱛᱮ ᱚᱸᱰᱮ ᱚᱱᱟ ᱟᱬᱸᱜᱚ ᱢᱮᱭᱟᱭ ᱥᱮ ᱵᱟᱢ ᱠᱟᱹᱢᱤ ᱦᱚᱪᱚᱣᱟ ᱢᱟᱭ ᱚᱱᱟ ᱞᱟᱹᱜᱤᱫ ᱟᱠᱚ ᱴᱷᱮᱱ ᱴᱷᱤᱠ ᱯᱨᱚᱥᱛᱩᱛ ᱢᱮᱱᱟᱜ ᱠᱚᱣᱟ ᱮᱱᱛᱮ ᱠᱷᱟᱱ ᱡᱩᱫᱤ ᱟᱢ ᱵᱷᱟᱜᱮᱢ ᱠᱟᱹᱢᱤᱭᱮᱫᱟ ᱜᱚᱢᱠᱮ ᱡᱮ ᱟᱢ ᱠᱟᱹᱴᱤᱡ ᱜᱚᱲᱚ ᱠᱚ ᱮᱢᱟᱢᱟ ᱱᱚᱝᱠᱟᱱ ᱦᱚᱲ ᱫᱚ ᱵᱟᱝ ᱠᱚ ᱧᱮᱞᱚᱜ ᱠᱟᱱᱟ ᱵᱮᱥ ᱦᱮᱸᱥᱮ
ᱮᱠᱫᱚᱢ
ᱜᱚᱝᱠᱮ ᱚᱱᱠᱟ ᱠᱤ ᱡᱤᱭᱚᱱ ᱨᱮ ᱜᱚᱝᱠᱮ ᱡᱤᱭᱚᱱ ᱨᱮᱠᱤ ᱚᱱᱠᱟ ᱦᱩᱭ ᱵᱟᱲᱟ ᱠᱟᱱᱟ ᱡᱮ ᱟᱢ ᱱᱤᱡᱮ ᱡᱟᱦᱟᱸ ᱮᱢ ᱠᱟᱹᱢᱤ ᱮᱫ ᱛᱟᱦᱮᱸᱫ ᱠᱤᱢᱵᱟ ᱡᱟᱦᱟᱸᱱᱟᱜ ᱢᱤᱫᱴᱮᱱ ᱵᱷᱟᱹᱜᱮ ᱢᱤᱫᱴᱟᱝ ᱵᱷᱟᱜᱮ ᱡᱟᱭᱜᱟ ᱨᱮ ᱥᱮᱴᱮᱨ ᱥᱟᱱᱟᱭᱮᱫ ᱢᱮ ᱛᱟᱦᱮᱸᱫ ᱢᱮᱱᱠᱷᱟᱱ ᱚᱱᱠᱟ ᱵᱟᱫᱷᱟ ᱵᱤᱯᱚᱛᱛᱤ ᱧᱟᱢ ᱟᱠᱟᱫᱟ ᱚᱱᱠᱟᱠᱤ ᱡᱤᱭᱚᱱ ᱨᱮ ᱦᱩᱭ ᱵᱟᱲᱟ ᱟᱠᱟᱱᱟ ᱪᱮᱛᱟ?
ᱦᱩᱸ ᱚᱱᱟ ᱠᱚᱫᱚ ᱦᱩᱭ ᱠᱟᱱᱟ ᱜᱚᱝᱠᱮ ᱡᱤᱭᱚᱱ ᱨᱮᱱ ᱟᱵᱚᱣᱟᱜ ᱟᱲᱟᱜ ᱨᱮ ᱱᱤᱡᱮᱨᱟᱜ ᱢᱟᱱᱮ ᱚᱲᱟᱜ ᱨᱮᱱᱟᱝ ᱪᱮᱫ ᱦᱚᱭᱛᱚ ᱢᱤᱫᱴᱤᱡ ᱟᱵᱚ ᱵᱟᱠᱷᱳᱞ ᱢᱚᱫᱽᱫᱷᱮ ᱦᱚᱭᱛᱳ ᱢᱚᱱᱮ ᱠᱟᱜ ᱵᱤᱱ ᱢᱤᱫᱴᱷᱮᱱ ᱜᱮ ᱛᱟᱦᱮ ᱦᱳᱭᱩᱜ ᱠᱟᱱᱟ ᱮᱠᱵᱟᱨᱮ ᱫᱤᱱ ᱫᱤᱱ ᱛᱮᱫᱚ ᱠᱟᱹᱴᱤᱡ ᱵᱚᱱ ᱤᱭᱟᱹᱜ ᱠᱟᱱᱟ ᱛᱚ ᱜᱮᱛᱚ ᱵᱟᱵᱟ ᱛᱟᱠᱚ ᱦᱳᱭᱛᱚ ᱵᱚᱭᱦᱟ ᱢᱮᱱᱟᱜ ᱠᱚᱣᱟ ᱩᱱᱠᱩ ᱵᱟᱝᱠᱚ ᱥᱟᱦᱟᱵ ᱠᱟᱱᱟ ᱵᱷᱤᱱᱟᱹ ᱵᱟᱲᱟ ᱦᱮᱱᱛᱮᱱ ᱟᱫᱚ ᱱᱚᱠᱟ ᱦᱩᱭ ᱠᱟᱱᱟ ᱟᱹᱞᱤᱧ ᱫᱚ ᱴᱩᱣᱟᱹᱨ ᱜᱤᱫᱟᱹᱨ ᱦᱩᱰᱤᱧ ᱠᱟᱱ ᱵᱩᱡ ᱟᱹᱞᱤᱧ ᱫᱚ ᱟᱫᱚ ᱫᱚᱢᱮ ᱞᱤᱧ ᱧᱟᱢ ᱠᱟᱫᱟ ᱚᱱᱠᱟᱱ ᱤᱭᱟᱹ ᱫᱚ ᱚᱱᱠᱟ ᱠᱟ ᱛᱮᱡᱜᱮ ᱟᱹᱞᱤᱧ ᱢᱚᱴᱟᱢᱩᱴᱤ ᱞᱟᱭᱤᱯᱷ ᱨᱮ ᱪᱮᱫ ᱠᱟᱫᱟᱞᱤᱧ ᱠᱚᱥᱴᱚ ᱡᱮ ᱥᱚᱦᱡᱚ ᱢᱤᱫᱴᱤᱡ ᱵᱮᱯᱟᱨ ᱟᱨ ᱪᱮᱫ ᱥᱟᱦᱟᱣ ᱢᱟᱱᱮ ᱡᱮᱢᱚᱱ ᱟᱵᱤᱱ ᱵᱤᱱ ᱢᱮᱱᱮᱫ ᱠᱟᱱ ᱛᱟᱦᱮᱱᱟᱞᱤᱧ ᱥᱮᱭᱮᱜᱮ ᱟᱹᱞᱤᱧᱟᱜ ᱢᱚᱱᱳᱵᱷᱟᱵᱽ ᱯᱚᱲᱟᱥᱩᱱᱟ ᱞᱟᱹᱭᱤᱱ ᱛᱮ ᱢᱟᱱᱮ ᱟᱹᱰᱤ ᱞᱤᱧ ᱯᱟᱲᱦᱟᱜᱼᱟ ᱱᱚᱱᱠᱟᱱ ᱪᱮᱫ ᱜᱨᱚᱦᱚ ᱥᱟᱯᱳᱴ ᱚᱱᱠᱟᱱ ᱴᱟᱭᱤᱢ ᱠᱚᱨᱮ ᱠᱟᱹᱴᱤᱡ ᱮᱴᱟᱜ ᱢᱟᱱᱮ ᱟᱸᱡᱚᱢ ᱧᱟᱢ ᱠᱟᱱᱟ ᱢᱤᱫᱴᱤᱡ ᱵᱟᱫᱷᱟ ᱵᱤᱯᱚᱛ ᱚᱱᱮᱠ ᱨᱚᱠᱚᱢ ᱢᱟᱱᱮ ᱢᱟᱱᱮ ᱢᱟᱱᱮ ᱢᱟᱱᱥᱤᱠ ᱵᱷᱟᱵ ᱛᱮᱢᱤᱛ ᱦᱚᱭᱛᱚ ᱪᱤᱱᱛᱟᱹ ᱵᱷᱟᱵᱽᱱᱟ ᱯᱟᱞᱴᱟᱣ ᱦᱩᱭ ᱠᱟᱱᱟ ᱩᱱ ᱨᱮ ᱚᱲᱟᱜ ᱥᱮᱫᱟᱜ ᱠᱚ ᱵᱷᱟᱜᱤ ᱦᱩᱭ ᱠᱚᱞᱮᱡᱽ ᱥᱩᱨᱩ ᱠᱟᱛᱮ ᱛᱟᱨᱯᱚᱨᱮ ᱠᱟᱹᱢᱤ ᱦᱚᱨᱟ ᱠᱚ ᱥᱟᱵ ᱦᱩᱭ ᱠᱟᱹᱢᱤᱦᱚᱨᱟ ᱵᱚᱞᱛᱮ ᱡᱮ ᱪᱮᱫ ᱟᱨ ᱦᱩᱭᱩᱜᱼᱟ ᱢᱤᱫ ᱯᱚᱭᱥᱟ ᱵᱟᱨ ᱯᱚᱭᱥᱟ ᱫᱮᱱ ᱚᱱᱟ ᱠᱚ ᱧᱮᱞ ᱢᱮ ᱵᱟᱠᱷᱟᱱ ᱫᱚ ᱱᱤᱛᱚᱜ ᱵᱟᱝ ᱪᱟᱞᱟᱜᱼᱟ ᱚᱱᱠᱟᱛᱮ ᱟᱨᱚᱸ ᱚᱱᱮᱠᱴᱟ ᱠᱟᱹᱢᱤ ᱜᱮ ᱞᱤᱧ ᱤᱭᱟᱹ ᱟᱠᱟᱱ ᱜᱮᱭᱟ
ᱥᱟᱹᱨᱤ ᱜᱚᱝᱠᱮ ᱱᱚᱜ ᱚᱭ ᱡᱮ ᱱᱚᱣᱟ ᱠᱟᱛᱷᱟ ᱞᱟᱹᱭ ᱠᱮᱫᱟ ᱥᱟᱹᱨᱤ ᱜᱮ ᱟ. ᱰᱤ ᱡᱟᱦᱟᱸᱭ ᱴᱩᱟᱹᱨ ᱜᱤᱫᱽᱨᱟᱹ ᱠᱟᱱᱟ ᱩᱱᱤ ᱜᱮ ᱵᱩᱡᱷᱟᱹᱟᱭ ᱡᱮ ᱛᱤᱱᱟᱹᱜ ᱫᱩᱠ ᱠᱚᱥᱴᱚ ᱠᱟᱛᱮᱜ ᱱᱚᱣᱟ ᱥᱟᱶᱛᱟ ᱛᱟᱞᱟᱨᱮ ᱡᱩᱫᱤ ᱟᱹᱰᱤ ᱦᱩᱰᱤᱧ ᱨᱮᱜᱮ ᱴᱩᱣᱟᱹᱨ ᱟᱠᱟᱱᱟᱭ ᱛᱟᱦᱚᱞᱮ ᱩᱱᱤ ᱫᱚᱭ ᱵᱩᱡᱟᱹᱭᱟ ᱡᱮ ᱚ ᱢᱟᱱᱮ ᱩᱴᱤ ᱩᱴᱤ ᱦᱚᱲᱮ ᱪᱤᱱᱦᱟᱹᱣ ᱠᱚᱣᱟ ᱡᱮ ᱦᱚᱲ ᱪᱮᱫ ᱠᱟᱱ ᱜᱤᱭᱟ ᱠᱚ ᱵᱟᱝ ᱠᱚ ᱪᱮᱫ ᱠᱟᱱᱟ ᱦᱮᱸ ᱫᱩᱠ ᱥᱚᱢᱚᱭ ᱨᱮ ᱪᱮᱫᱠᱟ ᱠᱚ ᱜᱚᱲᱚ ᱠᱟᱣᱫᱮᱭᱟ ᱥᱚᱢᱚᱭ ᱨᱮ ᱪᱮᱠᱟ ᱠᱚ ᱜᱚᱲᱚ ᱠᱟᱣᱫᱮᱭᱟ ᱩᱱᱤ ᱫᱚ ᱠᱩᱴᱤᱼᱩᱴᱤ ᱚᱱᱟᱭ ᱵᱟᱰᱟᱭ ᱧᱟᱢ ᱫᱟ ᱥᱮ ᱵᱟᱝ ᱜᱚᱝᱠᱮ?
ᱦᱮᱸ ᱧᱟᱢ ᱟᱵᱚᱱ ᱩᱱᱠᱩ ᱫᱚ ᱯᱩᱨᱟᱹ ᱯᱤᱨᱤ ᱦᱮᱸ ᱟᱵᱚ ᱨᱤᱱ ᱴᱩᱣᱟᱹᱨ ᱜᱤᱫᱽᱨᱟᱹ ᱫᱩᱱᱤᱭᱟᱹ ᱨᱮ ᱡᱚᱛᱚ ᱜᱤᱫᱟᱹᱨ ᱜᱮ ᱢᱟᱱᱮ ᱱᱚᱣᱟ ᱫᱚ ᱠᱚ ᱧᱟᱢ ᱜᱮᱭᱟ ᱢᱟᱱᱮ ᱩᱱᱠᱩᱣᱟᱜ ᱫᱚ ᱢᱟᱱᱮ ᱪᱮᱫ ᱤᱧ ᱢᱮᱱᱟ ᱩᱱᱠᱩ ᱨᱤᱱ ᱫᱚ ᱚᱱᱠᱟᱱ ᱢᱤᱫᱴᱟᱹᱝ ᱢᱟᱱᱮ ᱪᱤᱧ ᱢᱮᱱᱟ ᱫᱟᱨᱮ ᱩᱢᱩᱞ ᱞᱮᱠᱟ ᱫᱚ ᱟᱨ ᱵᱟᱵᱟ ᱵᱟᱝ ᱦᱚᱭᱛᱚ ᱜᱚᱜᱚᱣᱟᱜ ᱢᱟᱱᱮ ᱴᱷᱤᱠ ᱟᱪᱪᱷᱟ ᱵᱟᱝ ᱠᱟᱛᱮ ᱜᱮ ᱠᱚ ᱛᱟᱦᱮᱱ ᱜᱮᱭᱟ ᱦᱮᱸ ᱥᱮ ᱵᱟᱝ ᱛᱟᱦᱚᱞᱮ ᱚᱱᱟ ᱡᱟᱭᱜᱟ ᱨᱮ ᱢᱤᱫᱴᱤᱡ ᱢᱤᱫᱴᱤᱡ ᱢᱮᱫ ᱢᱟᱨᱥᱟᱞ ᱥᱮ ᱢᱟᱨᱥᱟᱞ ᱥᱟᱞ ᱰᱟᱦᱟᱨ ᱤᱭᱟᱹ ᱞᱮᱠᱟ ᱫᱚ ᱢᱤᱫᱴᱤᱡ ᱵᱟᱝ ᱛᱟᱦᱮᱱᱟ ᱦᱚᱲ ᱠᱤᱱᱛᱩ ᱠᱤᱱᱛᱩ ᱚᱱᱟ ᱫᱚ ᱵᱟᱝᱠᱚ ᱩᱫᱩᱜ ᱟᱢᱟ ᱵᱟᱦᱨᱮ ᱠᱷᱚᱱ ᱫᱚ ᱵᱟᱦᱨᱮ ᱠᱷᱚᱱ ᱫᱚ ᱦᱚᱭᱛᱳ ᱚᱱᱠᱟᱱ ᱥᱟᱯᱳᱨᱴ ᱫᱚ ᱵᱟᱢ ᱧᱟᱢᱟ ᱥᱮ ᱜᱚᱲᱚ ᱛᱟᱦᱚᱞᱮ ᱚᱱᱮ ᱚᱱᱟ ᱠᱚ ᱡᱤᱱᱤᱥ ᱯᱨᱚᱛᱛᱮᱠᱴᱤ ᱢᱟᱱᱮ ᱡᱟᱭᱜᱟ ᱨᱮ ᱩᱱᱤ ᱠᱤᱱᱛᱩ ᱚᱱᱟ ᱤᱭᱟᱹᱭ ᱧᱟᱢᱟ ᱢᱤᱫᱴᱤᱡ ᱥᱤᱠᱠᱷᱟᱭ ᱧᱟᱢᱟ ᱢᱤᱫᱴᱤᱡ ᱠᱚᱥᱴᱚᱭ ᱧᱟᱢ ᱫᱟ ᱢᱟᱱᱮ ᱥᱤᱠᱠᱟᱭ ᱧᱟᱢᱟ ᱠᱤᱱᱛᱩ ᱚᱱᱟ ᱠᱚ ᱡᱤᱱᱤᱥ ᱫᱚ
ᱠᱚᱥᱴᱚ ᱵᱟᱢ ᱧᱟᱢᱟ ᱚᱸᱰᱮ ᱫᱚ ᱠᱤᱱᱛᱩ ᱚᱸᱰᱮ ᱥᱮᱪᱮᱫ ᱡᱟᱦᱟᱸ ᱥᱮᱬᱟ ᱚᱸᱰᱮ ᱵᱟᱢ ᱥᱮᱬᱟ ᱧᱟᱢᱟ ᱵᱟᱢ ᱥᱮᱬᱟ ᱫᱟᱲᱮᱭᱟᱜᱼᱟ ᱤᱱᱟᱹ ᱠᱷᱟᱹᱛᱤᱨ ᱢᱟᱱᱮ ᱡᱚᱛᱚ ᱢᱟᱱᱮ ᱠᱤᱪᱷᱩ ᱠᱚᱥᱴᱚ ᱦᱚᱸ ᱫᱚᱨᱠᱟᱨᱟ ᱛᱚᱵᱮᱱᱟᱜ ᱟᱢ ᱚᱸᱰᱮ ᱠᱤᱪᱷᱩ ᱠᱤᱪᱷᱩᱢ ᱥᱮᱬᱟᱭᱟ ᱡᱮ ᱱᱩᱭ ᱦᱚᱲ ᱪᱮᱫ ᱠᱟᱱᱟᱭ ᱵᱟᱝ ᱪᱮᱫ ᱠᱟᱱᱟᱭ ᱢᱟᱱᱮ ᱱᱚᱣᱟ ᱫᱩᱱᱭᱟᱹᱨᱮ ᱟᱹᱰᱤ ᱠᱤᱪᱷᱩᱢ ᱥᱮᱲᱟ ᱫᱟᱲᱮᱭᱟᱜᱼᱟ ᱢᱤᱫ ᱫᱷᱟᱣ ᱵᱟᱨ ᱫᱷᱟᱣ ᱡᱩᱫᱤ ᱚᱱᱠᱟᱱᱟᱜ ᱛᱚᱦᱚᱫ ᱦᱟᱲᱟᱜ ᱵᱟᱢ ᱧᱟᱢᱟ ᱥᱮ ᱚᱱᱟ ᱫᱷᱩᱲᱤ ᱫᱷᱟᱹᱨᱛᱤ ᱨᱮᱱᱟᱜ ᱢᱟᱱᱮ ᱢᱩᱞᱞᱚ ᱥᱮ ᱪᱮᱫ ᱞᱮᱠᱟᱱᱟᱜ ᱥᱮ ᱪᱮᱫ ᱠᱟᱱ ᱢᱟᱹᱱᱢᱤ ᱦᱮᱱᱟᱜ ᱠᱚᱣᱟ ᱱᱚᱣᱟ ᱡᱤᱱᱤᱥ ᱴᱟᱜ ᱟᱢ ᱵᱟᱢ ᱛᱚᱵᱟᱜ ᱛᱤᱭᱩᱜ ᱞᱟᱜᱟᱜ ᱥᱮ ᱵᱟᱝ
ᱵᱟᱢ ᱫᱟᱲᱮᱭᱟᱜᱼᱟ ᱦᱮᱸ ᱱᱚᱣᱟ ᱫᱚ ᱮᱠᱫᱚᱢ ᱵᱟᱥᱛᱚᱵᱽ ᱢᱟᱱᱮ ᱡᱮ ᱟᱵᱚ ᱦᱚᱸᱜᱼᱚᱭ ᱡᱮ ᱡᱮ ᱢᱟᱱᱮ ᱡᱟᱦᱟᱸᱱᱟᱜ ᱨᱮᱜᱮ ᱵᱟᱢ ᱥᱚᱢᱢᱩᱠᱷᱤᱱ ᱢᱟᱱᱮ ᱤᱭᱟᱹ ᱞᱮᱱᱠᱷᱟᱱ ᱠᱟᱹᱢᱤ ᱨᱮ ᱢᱩᱦᱟᱹ ᱞᱮᱱ ᱠᱷᱟᱱᱮᱢ ᱚᱱᱟ ᱡᱟᱭᱜᱟ ᱫᱚ ᱵᱟᱢ ᱵᱩᱡᱽ ᱫᱟᱲᱮᱭᱟᱜᱼᱟ ᱠᱤᱱᱛᱩ ᱦᱚᱭᱛᱳ ᱡᱟᱭᱜᱟ ᱫᱚ ᱟᱵᱚᱣᱟᱜ ᱚᱱᱟ ᱴᱷᱮᱱ ᱢᱤᱫᱴᱤᱡ ᱦᱚᱳᱭᱛᱚ ᱠᱳᱱᱳ ᱢᱟᱱᱮ ᱵᱚᱛᱚᱨ ᱛᱟᱦᱮᱸᱱᱟ ᱠᱟᱹᱢᱤ ᱨᱮ ᱦᱚᱭᱛᱳ ᱱᱚᱰᱮ ᱡᱟᱦᱟᱸᱱᱟᱜ ᱦᱩᱭ ᱞᱮᱠᱷᱟᱱ ᱱᱚᱝᱠᱟ ᱦᱩᱭ ᱫᱟᱲᱮᱭᱟᱜᱼᱟ ᱚᱱᱠᱟ ᱦᱩᱭ ᱫᱟᱲᱮᱭᱟᱜᱼᱟ ᱠᱤᱱᱛᱩ ᱠᱚᱱᱚ ᱡᱟᱭᱜᱟ ᱨᱮ ᱡᱩᱫᱤ ᱠᱟᱹᱢᱤ ᱠᱟᱛᱮᱫ ᱡᱩᱫᱤ ᱴᱷᱤᱠ ᱴᱷᱟᱠ ᱮᱢ ᱠᱚᱨᱟᱣ ᱤᱫᱤᱭᱟ ᱦᱚᱭᱛᱚ ᱵᱟᱝ ᱦᱩᱭᱩᱜᱼᱟ ᱚᱥᱩᱵᱤᱫᱷᱟ ᱠᱤᱱᱛᱩ ᱮᱠ ᱴᱩᱠᱩ ᱵᱷᱩᱞ ᱦᱩᱭ ᱛᱮ ᱦᱳᱭ ᱛᱚ ᱚᱥᱩᱤᱫᱟ ᱦᱩᱭᱩᱜᱼᱟ ᱠᱤᱱᱛᱩ ᱚᱱᱟ ᱡᱟᱭᱜᱟ ᱨᱮ ᱵᱟᱝᱠᱚ ᱥᱮᱱᱚᱜᱼᱟ ᱠᱤᱱᱛᱩ ᱚᱸᱰᱮ ᱥᱮᱱ ᱠᱟᱛᱮᱫ ᱢᱤᱫᱴᱮᱱ ᱤᱭᱟᱹ ᱠᱟᱛᱮᱮᱫ ᱠᱟᱹᱢᱤ ᱠᱟᱛᱮ ᱠᱟᱛᱮᱧ ᱯᱟᱨᱚᱢ ᱞᱮᱱᱠᱷᱟᱱ ᱚᱸᱰᱮ ᱟᱹᱰᱤ ᱟᱹᱰᱤ ᱢᱟᱱᱮ ᱡᱤᱱᱤᱥ ᱪᱮᱫᱟ ᱠᱤᱱᱛᱩ ᱚᱱᱟᱴᱮᱱ ᱵᱚᱛᱚᱨ ᱠᱷᱚᱱ ᱡᱤᱛᱟᱹᱜ ᱟᱭ ᱵᱚᱛᱚᱨ ᱦᱚᱸ ᱢᱟᱱᱮ ᱩᱱᱤᱭᱟᱜ ᱪᱟᱵᱟᱜ ᱛᱟᱭᱟ ᱦᱚᱭᱛᱳ ᱥᱟᱥ ᱥᱩᱴᱤ ᱩᱫᱩᱜ ᱠᱟᱛᱮ ᱠᱟᱹᱢᱤ ᱯᱟᱨᱚᱢ ᱞᱮᱠᱟ ᱥᱮ ᱵᱟᱝ
ᱥᱟᱹᱨᱤ ᱜᱚᱝᱠᱮ ᱢᱟᱱᱮ ᱤᱧ ᱫᱩᱧ ᱞᱟᱹᱭᱟ ᱢᱟᱱᱮ ᱡᱟᱦᱟᱸᱭ ᱠᱚᱨᱮ ᱟᱭᱳ ᱵᱟᱵᱟ ᱢᱮᱱᱟᱜ ᱠᱚᱣᱟ ᱩᱱᱠᱩ ᱜᱮ ᱮᱠᱢᱟᱛᱨᱚ ᱥᱩᱠᱛᱮ ᱢᱮᱱᱟᱜ ᱠᱚᱣᱟ ᱢᱮᱱ ᱛᱤᱧ ᱵᱩᱡᱷᱟᱹᱣᱟ ᱪᱮᱫᱟᱜ ᱵᱟᱝᱢᱟ ᱡᱟᱦᱟᱸ ᱛᱤᱱᱟᱹᱜ ᱠᱚ ᱨᱮᱸᱜᱮᱡ ᱜᱮᱭᱟ ᱮᱱᱛᱮ ᱨᱮᱦᱚᱸ ᱠᱤᱱᱛᱩ ᱩᱱᱠᱩ ᱢᱟᱱᱮ ᱟᱭᱳᱼᱵᱟᱵᱟ ᱛᱟᱦᱮᱸ ᱞᱮᱱᱠᱷᱟᱱ ᱫᱤᱱ ᱨᱮᱸᱜᱮᱡ ᱵᱟᱝ ᱛᱚᱞ ᱞᱮᱱᱟ ᱪᱮᱫᱟᱜ ᱵᱟᱝᱢᱟ ᱢᱤᱫ ᱵᱮᱲᱟ ᱡᱚᱢ ᱵᱟᱝ ᱫᱚᱨᱠᱟᱨ ᱠ ᱡᱚᱢ ᱵᱟᱝ ᱠᱟᱛᱮᱫ ᱨᱮ ᱦᱚᱸ ᱠᱤᱱᱛᱩ ᱜᱤᱫᱽᱨᱟᱹ ᱫᱚ ᱡᱚᱢ ᱫᱚᱠᱚ ᱮᱢᱟ ᱠᱚᱣᱟ ᱮᱱᱛᱮᱫ ᱡᱚᱠᱷᱚᱱ ᱟᱢ ᱴᱩᱣᱟᱹᱨ ᱜᱤᱫᱽᱨᱟᱹᱢ ᱛᱟᱦᱮᱸᱱᱟ ᱚᱠᱚᱭᱮ ᱮᱢᱟᱢᱟ ᱡᱚᱢ ᱚᱠᱚᱭ ᱦᱚᱦᱚ ᱠᱟᱛᱮᱫ ᱦᱚᱸ ᱵᱟᱠᱚ ᱮᱢᱚᱜᱼᱟ ᱱᱚᱣᱟ ᱫᱚ ᱥᱩᱫᱩ ᱞᱟᱹᱭ ᱡᱚᱝ ᱜᱮ ᱡᱮ ᱚ ᱟᱞᱮ ᱜᱮᱞᱮ ᱫᱚᱦᱚ ᱠᱟᱫᱮᱭᱟ ᱱᱩᱭ ᱵᱟᱹᱵᱩ ᱫᱚ ᱱᱚᱜᱼᱚᱭ ᱟᱞᱮ ᱴᱷᱮᱱ ᱜᱮ ᱛᱟᱦᱮᱸ ᱟᱞᱜᱮ ᱡᱚᱢ ᱞᱮ ᱮᱢᱟᱭ ᱠᱟᱱᱟ ᱠᱤᱱᱛᱩ ᱵᱟᱝ ᱚᱱᱟᱛᱮ ᱡᱟᱦᱟᱸ ᱟᱹᱭᱩ ᱵᱟ ᱡᱟᱦᱟᱸ ᱞᱮᱠᱟ ᱡᱟᱦᱟᱸ ᱞᱮᱠᱟ ᱪᱚᱜ ᱪᱮᱨᱮᱡ ᱫᱩᱞᱟᱹᱲ ᱛᱟᱦᱮᱸ ᱠᱚᱜᱼᱟ ᱚᱱᱟ ᱡᱤᱱᱤᱥ ᱴᱟᱜ ᱫᱚ ᱮᱴᱟᱜ ᱦᱚᱲ ᱴᱷᱮᱱ ᱵᱟᱝ ᱧᱟᱢᱚᱜᱼᱟ ᱜᱚᱝᱠᱮ ᱥᱮ ᱦᱟᱝ
ᱜᱩᱱ ᱵᱟᱝᱠᱚ ᱧᱟᱢᱟ ᱚᱱᱟ ᱫᱚ ᱥᱟᱹᱨᱤ ᱜᱚᱢᱠᱮ ᱟᱹᱞᱤᱧ ᱱᱚᱫᱚ ᱧᱮᱞ ᱠᱮᱫᱟ ᱞᱤᱧ ᱟᱨ ᱡᱩᱫᱤ ᱧᱟᱢᱟᱭ ᱦᱤᱛᱳᱜ ᱩᱱᱤ ᱡᱩᱫᱤ ᱢᱤᱫᱴᱟᱝ ᱡᱟᱦᱟᱸ ᱨᱮᱜᱮ ᱦᱭᱛᱳ ᱩᱠᱩ ᱚᱱᱠᱟᱱ ᱢᱤᱫᱴᱮᱱ ᱦᱚᱭᱛᱳ ᱱᱤᱛᱚᱜ ᱫᱚ ᱫᱩᱞᱟᱹᱲ ᱦᱚᱭᱛᱚ ᱧᱟᱢ ᱠᱮᱫᱟᱭ ᱠᱤᱪᱷᱩ ᱫᱤᱱ ᱠᱤᱪᱷᱩ ᱫᱤᱱ ᱧᱟᱢ ᱯᱚᱨ ᱠᱤᱪᱷᱩ ᱫᱤᱱ ᱫᱚ ᱧᱮᱞᱚᱜ-ᱟ ᱚᱱᱟᱨᱮ ᱩᱞᱴᱟᱹᱭ ᱧᱟᱢ ᱚᱱᱟᱞᱤᱧ ᱞᱟᱹᱭᱮᱫ ᱦᱳᱭᱛᱳ ᱢᱤᱫᱴᱟᱝ ᱩᱱᱤ ᱫᱚ ᱟᱨ ᱱᱤᱡᱮᱨᱤᱡ ᱛᱚ ᱵᱟᱝ ᱥᱮ ᱜᱚᱝᱠᱮ ᱵᱚᱞᱛᱮ ᱦᱚᱭᱛᱳ ᱢᱤᱫ ᱵᱟᱨ ᱫᱤᱱ ᱵᱷᱟᱞᱤ ᱥᱟᱦᱤᱡ
ᱥᱮ ᱱᱤᱡᱮᱨᱮᱱ ᱟᱡᱨᱮ ᱨᱮᱱ ᱜᱤᱫᱽᱨᱟᱹ ᱡᱟᱦᱟᱸ ᱞᱮᱠᱟᱭ ᱫᱩᱞᱟᱹᱲᱟᱭᱟᱭ ᱠᱤᱱᱛᱩ ᱟᱢ ᱯᱚᱨ ᱨᱮᱱ ᱜᱤᱫᱽᱨᱟᱹ ᱫᱚ ᱚᱱᱠᱟ ᱫᱚ ᱵᱟᱭ ᱫᱩᱞᱟᱹᱲᱢᱟ ᱥᱮ ᱵᱟᱝ ᱜᱚᱝᱠᱮ ᱦᱮᱸ
ᱯᱚᱨᱮ ᱢᱤᱫ ᱴᱤᱡ ᱦᱚᱭᱛᱚ ᱜᱟᱨᱡᱮᱱ ᱞᱮᱠᱟ ᱡᱟᱦᱟᱸᱭ ᱜᱮ ᱦᱳᱭᱛᱚ ᱡᱟᱦᱟᱸᱭ ᱜᱮᱠᱚ ᱛᱟᱦᱮᱸᱱᱟ ᱥᱩᱨ ᱨᱮ ᱠᱤᱱᱛᱩ ᱢᱤᱫ ᱵᱟᱨ ᱫᱤᱱ ᱦᱚᱭᱛ ᱩᱱᱤ ᱫᱚ ᱟᱭᱟᱜ ᱥᱩᱵᱤᱫᱷᱟ ᱞᱟᱹᱜᱤᱫ ᱛᱮ ᱦᱚᱭᱛᱚ ᱜᱤᱫᱟᱹᱨ ᱵᱷᱟᱞᱤ ᱵᱮᱥ ᱢᱤᱫᱵᱟᱨ ᱫᱤᱱ ᱦᱚᱭᱛᱚ ᱫᱩᱞᱟᱹᱲ ᱨᱮ ᱦᱚᱭᱛᱳ ᱮᱢᱟᱜ ᱢᱮᱭᱟᱭ ᱦᱚᱭᱛᱳ ᱵᱷᱷᱟᱞᱤᱢ ᱵᱩᱡᱽ ᱠᱮᱫᱟ ᱦᱚᱭᱛᱚ ᱯᱚᱨᱮᱢ ᱧᱮᱞᱟ ᱩᱱᱤ ᱫᱚ ᱟᱫᱚ ᱦᱤᱨᱠᱟᱹᱜ ᱢᱮᱭᱟ ᱦᱚᱭᱛᱚ ᱩᱱᱤ ᱜᱤᱫᱽᱨᱟᱹ ᱫᱚ ᱯᱚᱨᱮ ᱫᱤᱱ ᱫᱚ ᱟᱞᱮ ᱪᱮᱫᱟᱜ ᱨᱚᱠᱚᱢ ᱵᱷᱟᱵᱛᱮ ᱚᱸᱰᱮ ᱢᱤᱫᱴᱮᱡ ᱟᱴᱠᱟᱨ ᱠᱮᱫᱟ ᱵᱮᱱ ᱚᱸᱰᱮ ᱠᱷᱟ ᱵᱤᱱ ᱧᱟᱢᱟ ᱵᱩᱡ ᱠᱮᱫᱟᱵᱚᱱ ᱛᱟᱦᱚᱞᱮ ᱱᱚᱝᱠᱟ ᱩ
ᱡᱮᱢᱚᱱ ᱱᱤᱡᱮᱨ ᱟᱭᱳᱼᱵᱟᱵᱟ ᱦᱚᱭᱛᱚ ᱡᱟᱦᱟᱱᱟᱜ ᱵᱷᱩᱞ ᱵᱟᱹᱲᱤᱡ ᱞᱮᱱᱠᱷᱟᱱ ᱦᱚᱭᱛᱚ ᱠᱟᱹᱴᱤᱪ ᱮ ᱨᱳᱦᱮᱫ ᱵᱟᱲᱟ ᱟᱫ ᱢᱮᱭᱟᱭ ᱴᱷᱤᱠ ᱨᱚᱦᱮᱫ ᱵᱟᱲᱟᱫ ᱢᱮᱭᱟ ᱩᱱ ᱦᱟᱹᱵᱤᱡ ᱜᱮ ᱠᱤᱱᱛᱩ ᱟᱨᱦᱚ ᱴᱷᱤᱠᱮ ᱟᱯᱱᱟᱨ ᱨᱩᱣᱟᱹᱲ ᱢᱮᱭᱟᱭ ᱢᱮᱱ ᱠᱷᱟᱱ ᱮᱴᱟᱜ ᱦᱚᱲ ᱴᱷᱮᱱ ᱟᱭᱳ-ᱵᱟᱵᱟ ᱫᱚᱥ ᱛᱮ ᱟᱢ ᱦᱚᱭᱛᱚ ᱢᱤᱫ ᱫᱷᱟᱣᱮᱢ ᱵᱟᱹᱲᱤᱡ ᱟᱠᱟᱱᱟ ᱦᱟᱯᱮ ᱛᱤᱱ ᱫᱤᱱ ᱪᱚ ᱚᱱᱟ ᱠᱟᱛᱷᱟ ᱫᱚᱭ ᱟᱸᱡᱚᱢ ᱟᱢᱟᱭ ᱰᱮᱞᱤ ᱡᱟᱹᱱᱤᱡ
ᱚᱱᱼᱱᱟ ᱜᱮ ᱟᱹᱰᱤ ᱨᱚᱠᱚᱢ ᱠᱟᱛᱷᱟ ᱟᱫᱚ ᱱᱚᱜ ᱱᱚᱣᱟ ᱜᱮ ᱱᱤᱡᱮᱨᱤᱡ ᱫᱚ ᱢᱟᱱᱮ ᱟᱹᱵᱤᱱ ᱢᱮᱱ ᱠᱟᱜ ᱵᱤᱱ ᱢᱩᱪᱟᱹᱫ ᱵᱟᱹᱱᱩᱜᱼᱟ ᱱᱤᱡᱮᱨᱤᱡ ᱫᱚ ᱚᱱᱟ ᱵᱟᱹᱲᱤᱡ ᱫᱚ ᱛᱤᱥ ᱦᱚᱸ ᱛᱚ ᱵᱟᱭ ᱤᱭᱟᱹᱭᱟ
ᱦᱚᱭ ᱦᱚᱭ ᱮᱱᱠᱷᱟᱱ ᱮᱴᱟᱜ ᱦᱚᱲᱮᱜ ᱫᱚ ᱚᱱᱟ ᱜᱮ ᱰᱮᱞᱤ ᱟᱸᱡᱚᱢᱚᱜᱼᱢᱟ ᱦᱮᱸ ᱱᱟᱣᱟᱢ ᱦᱟᱱᱠᱟ ᱠᱮᱫᱟ ᱱᱚᱣᱟᱢ ᱦᱟᱱᱠᱟ ᱠᱮᱫᱟ ᱦᱮᱸ ᱢᱟᱱᱮ ᱳᱰᱳᱠ ᱵᱚᱞᱚ ᱯᱤᱪᱷᱩ ᱦᱟᱱᱟ ᱱᱷᱟᱣᱟᱭ ᱨᱚᱲ ᱢᱮᱭᱟ ᱵᱟᱝ ᱜᱚᱝᱠᱮ
ᱮ ᱜᱚᱢᱠᱮ ᱱᱤᱛᱚᱜ ᱟᱹᱰᱤ ᱠᱚᱥᱴᱚ ᱨᱮᱱᱟᱜ ᱜᱚᱝᱠᱮ ᱦᱚᱲ ᱦᱩᱭ ᱟᱠᱟᱱᱟ ᱪᱮᱫ ᱵᱤᱱ ᱢᱮᱱᱟ ᱟᱹᱰᱤ ᱜᱟᱱ
ᱦᱚᱭ ᱛᱟᱯᱚᱨᱮ ᱦᱟᱱᱮ ᱠᱟᱹᱢ ᱠᱟᱹᱢᱤ ᱠᱟᱹᱥᱱᱤ ᱠᱩᱞ ᱢᱮᱭᱟᱭ ᱦᱮᱸ ᱦᱟᱸᱰᱮ ᱪᱟᱜ ᱢᱮ ᱱᱚᱸᱰᱮ ᱪᱟᱜ ᱢᱮ ᱟᱹᱭᱤᱡ ᱜᱤᱫᱽᱨᱟᱹᱫᱚ ᱫᱤᱯᱤᱨᱟᱢ ᱧᱮᱞᱮ ᱢᱮ ᱟᱨᱟᱢ ᱥᱮ ᱛᱮ ᱢᱮᱱᱟᱭᱟ ᱠᱤᱱᱛᱩ ᱟᱢ ᱫᱚ ᱴᱷᱤᱠ ᱜᱮ ᱠᱷᱟᱴᱟᱣ ᱢᱮᱭᱟᱭ ᱦᱮᱸᱥᱮ ᱮᱸᱰᱮ ᱮᱸᱰᱮ ᱡᱩᱫᱤ ᱵᱟᱱᱟᱨ ᱜᱮ ᱡᱩᱫᱤ ᱜᱤᱫᱽᱨᱟᱹ ᱢᱚᱱᱮᱭᱮᱫ ᱞᱤᱧ ᱠᱷᱟᱱ ᱵᱟᱱᱟᱨ ᱜᱮ ᱢᱚᱱᱮ ᱞᱤᱧ ᱢᱮ ᱟᱨ ᱮᱱᱛᱮ ᱵᱟᱱᱟᱨ ᱦᱚᱲ ᱨᱤ ᱠᱟᱹᱢᱤ ᱦᱚᱪᱚ ᱞᱤᱧ ᱢᱮ ᱟᱨ ᱟᱹᱭᱤᱡ ᱜᱤᱫᱽᱨᱟᱹ ᱫᱚ ᱜᱤᱫᱽᱨᱟᱹ ᱟᱨ ᱦᱚᱲ ᱨᱮᱱ ᱜᱤᱫᱽᱨᱟᱹ ᱫᱚ ᱜᱤᱫᱽᱨᱟᱹ ᱫᱚ ᱵᱟᱝ ᱦᱮᱸ ᱥᱮ ᱵᱟᱝ
ᱦᱮᱸ ᱚᱱᱮ ᱚᱱᱠᱟ ᱠᱟᱛᱮᱜ ᱦᱩᱭᱩᱜ ᱠᱟᱱᱟ ᱤᱭᱟᱹ ᱫᱚ ᱢᱟᱱᱮ ᱱᱤᱡᱮᱨᱤᱡ ᱫᱚ ᱦᱟᱸᱜ ᱟᱜᱚᱢᱮ ᱛᱟᱦᱮᱱᱟ ᱱᱤᱛ ᱫᱚ
ᱵᱩᱡᱷᱟᱹᱜ ᱜᱮᱭᱟᱹ ᱟᱫᱚ ᱮᱱ ᱛᱮᱢ ᱪᱤᱠᱟᱹᱭᱟ ᱚᱱᱠᱟ ᱠᱤᱪᱷᱩ ᱠᱤᱪᱷᱩ ᱦᱮᱸ ᱦᱚᱲᱟᱜ ᱟᱸᱻ ᱡᱤᱭᱚᱱ ᱨᱮ ᱱᱚᱝᱠᱟ ᱱᱟᱜ ᱟᱸᱻ ᱫᱩᱠ ᱵᱤᱯᱚᱫᱽ ᱫᱚ ᱦᱩᱭᱩᱜ